ᱦᱮᱞᱳ
ᱦᱮᱸ ᱜᱚᱢᱠᱮ ᱡᱚᱦᱟᱨ ᱜᱮ᱾
ᱦᱮᱸ ᱦᱳᱭ ᱥᱟᱹᱜᱩᱱ ᱥᱮᱛᱟᱜ ᱜᱚᱝᱠᱮ᱾
ᱟᱸ
ᱱᱩᱠᱤᱱ ᱡᱮ ᱪᱮᱜ‌ ᱮᱢ ᱪᱤᱠᱟᱹᱭᱮᱜᱼᱟ ᱛᱟᱦᱞᱮ?
ᱦᱚᱸᱜᱼᱚᱭ ᱮ ᱵᱮᱨᱮᱫ ᱦᱩᱭᱱᱟ ᱦᱮᱸ᱾ ᱟᱫᱚ ᱫᱟᱹᱛᱟᱹᱱᱤ ᱵᱟᱲᱟ ᱦᱩᱭᱩᱜ ᱞᱟᱹᱜᱤᱫ᱾ ᱫᱟᱹᱛᱟᱹᱱᱤ ᱟᱹᱣᱨᱤ ᱦᱩᱭᱩᱜᱼᱟ ᱦᱮᱸ᱾
ᱦᱚᱭ ᱦᱚᱭ᱾
ᱚ ᱫᱤᱭᱮ ᱱᱟᱯᱟᱭ ᱜᱮᱛᱚ?
ᱦᱚᱭ ᱱᱟᱯᱟᱭ ᱜᱮ, ᱟᱢ ᱜᱮ ᱚᱠᱟ ᱞᱮᱠᱟ?
ᱦᱚᱭ ᱤᱧ ᱦᱚᱸ ᱱᱟᱯᱟᱭ ᱜᱮ ᱱᱤᱭᱟᱹ ᱜᱷᱟᱹᱲᱤᱡ ᱫᱚ ᱦᱟᱸᱜ᱾
ᱟᱪᱪᱷᱟ ᱟᱪᱪᱷᱟ
ᱚᱸ ᱫᱤᱭᱮ ᱚᱲᱟᱜ ᱠᱚᱨᱮ ᱛᱚ ᱡᱚᱛᱚ ᱜᱮ ᱱᱟᱯᱟᱭ ᱜᱮᱭᱟ?
ᱦᱚᱭ ᱱᱤᱭᱟᱹ ᱚᱠ ‌ ᱱᱤ-ᱱᱤᱛᱚᱜ ᱫᱚ ᱡᱚᱛᱚ ᱜᱮ ᱱᱟᱯᱟᱭ ᱜᱮ ᱦᱮᱱᱟᱜ ᱠᱚᱣᱟ᱾
ᱦᱳᱭ ᱦᱳᱭ ᱛᱟᱦᱮ ᱞᱮᱱᱠᱷᱟᱡ ᱜᱮ ᱱᱟᱯᱟᱭ, ᱟᱼᱼ ᱛᱟᱦᱞᱮ ᱜᱚᱝᱠᱮ ᱟᱯᱮ ᱥᱮᱱ ᱫᱟᱜ ᱡᱟᱹᱲᱤ ᱠᱚᱫᱚ ᱪᱮᱜ ᱞᱮᱠᱟ?
ᱫᱟᱜ ᱡᱟᱹᱲᱤ ᱠᱚᱫᱚ ᱦᱚᱸᱜᱼᱚᱭ ᱦᱚᱞᱟ ᱠᱷᱚᱱᱟᱜ ᱫᱚ ᱡᱟᱯᱩᱜ ᱞᱮᱠᱟᱭ ᱮᱦᱚᱵ ᱠᱟᱜᱼᱟ᱾ ᱱᱚᱜᱼᱚᱭ ᱛᱮᱦᱮᱧ ᱦᱚᱸ ᱡᱚᱨᱚᱜ ᱠᱟᱱ ᱜᱮᱭᱟ᱾
ᱦᱚᱭ ᱦᱚᱭ ᱦᱚᱭ ᱟᱪᱪᱷᱟ ᱟᱹᱰᱤ ᱱᱟᱯᱟᱭ᱾ ᱟᱸ
ᱮ ᱨᱤᱢᱤᱞ ᱫᱚ ᱛᱮᱦᱮᱧ ᱦᱚᱸᱭ ᱨᱤᱢᱤᱞ ᱠᱟᱜ ᱜᱮᱭᱟ, ᱟᱨ ᱡᱚᱜ ᱱᱟᱥᱮ ᱱᱟᱥᱮ ᱡᱚᱨᱚᱜ ᱠᱟᱱ ᱜᱮᱭᱟ᱾
ᱦᱚᱭ ᱦᱚᱭ ᱦᱚᱭ ᱦᱚᱭ ᱟᱞᱮ ᱥᱮᱱ ᱦᱚᱸ ᱚᱱᱠᱟ ᱜᱮ ᱜᱚᱝᱠᱮ᱾ ᱟᱹᱰᱤ ᱡᱟᱹᱥᱛᱤ ᱜᱮᱦᱟᱸᱜ ᱫᱟᱜ ᱡᱟᱹᱲᱤ ᱫᱚ ᱦᱩᱭᱩᱜ ᱠᱟᱱᱟ ᱦᱮᱸ᱾ ᱦᱚᱞᱟ ᱠᱷᱚᱱ ᱜᱮ ᱦᱟᱸᱜ ᱮᱦᱚᱵ ᱠᱟᱫᱟᱭ ᱮ ᱡᱟᱯᱩᱫ ᱮᱫᱟᱭ᱾
ᱟᱪᱪᱷᱟ
ᱦᱩᱸ ᱟᱨ ᱛᱟᱦᱞᱮ ᱩᱸᱜ ᱜᱚᱝᱠᱮ ᱪᱮᱜ ᱮᱢ ᱪᱤᱠᱟᱭᱫᱟ ᱱᱤᱛᱚᱜ ᱫᱚ?
ᱚᱝ ᱪᱮᱜ ᱜᱮ ᱵᱟᱝ ᱦᱚᱸᱜᱼᱚᱭ ᱫᱩᱲᱩᱵ ᱦᱩᱭ ᱠᱟᱱᱟ᱾
ᱚ ᱟᱪᱪᱷᱟ ᱫᱟᱹᱛᱟᱹᱱᱤ ᱦᱩᱛᱩᱢ ᱠᱩᱫᱚ ᱦᱩᱭᱱᱟ?
ᱟᱹᱣᱨᱤ ᱦᱩᱭᱩᱜᱼᱟ, ᱱᱤᱛᱚᱜ ᱪᱟᱞᱟᱣ ᱦᱩᱭᱩᱜᱼᱟ᱾
ᱚ ᱟᱪᱪᱷᱟ ᱦᱚᱭ ᱦᱚᱭ ᱦᱳᱭ
ᱫᱟᱜ ᱫᱟᱜ ᱠᱚ ᱡᱚᱨᱚᱜ ᱠᱟᱱᱟ ᱛᱚ ᱚᱱᱟ ᱠᱷᱟᱹᱛᱤᱨ ᱛᱮ ᱦᱟᱯᱟᱹᱭ ᱪᱟᱞᱟᱣ ᱦᱚᱸ ᱵᱟᱝ ᱦᱩᱭ ᱠᱟᱱᱟ᱾
ᱦᱳᱭ ᱦᱳᱭ ᱦᱳᱭ ᱤᱧ ᱦᱚᱸ ᱜᱚᱝᱠᱮ ᱚᱱᱠᱟ ᱜᱮ ᱟᱫᱚᱼᱼ ᱮᱢᱚᱱ ᱮᱢᱚᱱ ᱫᱟᱜ ᱮ ᱫᱟᱜ ᱮᱫᱟᱭ
ᱦᱚᱭ ᱦᱳᱭ
ᱮ ᱟᱞᱮ ᱱᱚᱛᱮ ᱢᱟ ᱩᱸ ᱠᱷᱮᱛ ᱵᱟᱹᱫᱽ ᱠᱚ ᱦᱟᱸᱜ ᱯᱮᱨᱮᱡ ᱪᱟᱵᱟᱣ ᱠᱟᱱᱟ᱾
ᱟᱪᱪᱷᱟ ᱟᱪᱪᱷᱟ ᱟᱯᱮ ᱥᱮᱱ ᱫᱚ ᱛᱟᱦᱞᱮ ᱱᱟᱥᱮ ᱱᱟᱜ ᱵᱤᱥᱤ ᱧᱚᱜ ᱜᱮ ᱫᱟᱜ ᱠᱟᱜᱼᱟᱭ᱾
ᱦᱚᱭ ᱦᱚᱭ ᱟᱞᱮ ᱥᱮᱱ ᱫᱚ ᱦᱟᱸᱜ ᱟᱸ ᱰᱷᱮᱨ ᱜᱮᱭ ᱫᱟᱜ ᱠᱟᱫᱟᱭ᱾
ᱦᱮᱸ
ᱟᱫᱚ ᱦᱟᱸᱜ ᱦᱚᱸᱜᱼᱚᱭ ᱮ ᱱᱤᱛᱳᱜ ᱦᱚᱸᱭ ᱫᱟᱜ ᱮᱫ ᱜᱮᱭᱟᱭ᱾
ᱦᱚᱭ
ᱮᱸ ᱛᱚᱶᱮ ᱠᱤ ᱵᱟᱹᱭᱦᱟᱹᱲ ᱥᱮᱱ ᱪᱟᱞᱟᱜ ᱦᱩᱭᱩᱜᱼᱟ ᱮᱸ ᱢᱤᱫᱴᱮᱱ ᱵᱚᱠᱚᱧ ᱮ ᱥᱮᱱ ᱞᱮᱱᱟ ᱵᱟᱹᱭᱦᱟᱹᱲ ᱥᱮᱱ᱾ ᱠᱷᱮᱛ ᱵᱟᱹᱫᱽ ᱥᱮᱱ ᱟᱫᱚᱭ ᱞᱟᱹᱭ ᱫᱟᱭ ᱦᱟᱸᱜ ᱜᱟᱹᱪᱷᱤ ᱠᱚ ᱢᱤᱫ ᱵᱟᱨ ᱨᱚᱦᱚᱭ ᱦᱩᱭ ᱞᱮᱱᱟ᱾
ᱦᱚᱭ
ᱟᱫᱚ ᱞᱟᱹᱭ ᱫᱟᱭ ᱡᱚᱛᱚ ᱰᱩᱵᱩᱡ ᱪᱟᱵᱟᱣ ᱠᱟᱱᱟ᱾
ᱮᱪᱪᱟ
ᱚᱱᱟ ᱫᱚ ᱱᱚᱝᱠᱟ ᱫᱟᱜ ᱚ ᱦᱟᱸᱜ ᱵᱟᱹᱭᱦᱟᱹᱲ ᱠᱚᱨᱮ ᱦᱟᱸᱜ ᱮ ᱯᱩᱠᱷᱨᱤ ᱠᱚᱨᱮ ᱠᱷᱚᱱ ᱦᱟᱠᱩ ᱫᱚᱢᱮ ᱠᱚ ᱩᱰᱩᱝ ᱠᱟᱱᱟ ᱢᱟᱨᱟᱝ ᱢᱟᱨᱟᱝ᱾ ᱩᱸ ᱮᱸ ᱛᱟᱞᱦᱮ ᱩᱱᱠᱩ ᱥᱟᱵ ᱪᱟᱞᱟᱜ ᱦᱩᱭᱩᱜ ᱞᱟᱹᱜᱤᱫ᱾
ᱟᱪᱪᱟ ᱦᱚᱭ ᱦᱚᱭ ᱚᱱᱟ ᱦᱚᱸ ᱩᱝᱠᱩ ᱦᱟᱹᱠᱩ ᱥᱟᱵ ᱦᱚᱸᱛᱚ ᱫᱚᱨᱠᱟᱨ ᱜᱮᱭᱟ᱾
ᱦᱳᱭ ᱦᱚᱭ ᱦᱚᱭ
ᱮ ᱦᱮᱸ
ᱩᱸ
ᱟᱞᱮ, ᱟᱞᱮ ᱥᱮᱫ ᱫᱚ ᱦᱟᱯᱚᱭ, ᱩᱱᱠᱩ ᱦᱟᱹᱠᱩ ᱠᱚᱫᱚ ᱟᱹᱶᱨᱤ ᱠᱚ, ᱧᱮᱞᱚᱜᱼᱟ ᱾ ᱤᱱᱟᱹᱜ ᱜᱷᱟᱱ ᱫᱚ, ᱟᱹᱣᱨᱤ ᱫᱟᱜ ᱜᱚᱫ ᱟᱞᱮᱭᱟ ᱾
ᱚᱼᱦ, ᱟᱪᱪᱷᱟ ᱟᱪᱪᱷᱟ ᱾
ᱦᱮᱸᱻ ᱾
ᱟᱫᱚ ᱛᱟᱦᱚᱞᱮ, ᱜᱚᱝᱠᱮ ᱟᱯᱮ ᱥᱮᱱ ᱫᱚ, ᱨᱚᱦᱚᱭ ᱠᱟᱹᱢᱤ ᱠᱚᱫᱚ, ᱛᱤᱱᱟᱹᱜ ᱥᱟᱺᱜᱤᱧ ᱠᱮᱫᱟ ᱯᱮ?
ᱨᱚᱦᱚᱭ ᱠᱟᱹᱢᱤ ᱠᱚᱫᱚ, ᱟᱞᱮ ᱥᱮᱱ ᱫᱚ, ᱦᱟᱯᱚᱭ ᱚᱱᱠᱟ ᱫᱟᱜ ᱠᱚ, ᱟᱞᱮ ᱥᱮᱱ ᱫᱟᱜ ᱵᱟᱝ ᱦᱩᱭ ᱟᱠᱟᱱᱟ ᱾ ᱠᱮ, ᱱᱚᱜ ᱚᱭ ᱱᱤᱭᱟᱹ ᱫᱟᱜ ᱨᱮᱜᱮ, ᱡᱩᱫᱤ ᱞᱟᱜᱟᱜ ᱠᱟᱱ ᱠᱷᱟᱱ, ᱞᱟᱦᱟ ᱛᱮᱫᱚ ᱚᱱᱠᱟ, ᱫᱟᱜ ᱵᱟᱝ ᱞᱟᱜᱟᱣ ᱟᱠᱟᱱᱛᱮ ᱪᱟᱥ ᱠᱟᱹᱢᱤ ᱠᱚᱦᱚ, ᱸ ᱮᱦᱚᱵ ᱵᱟᱝ ᱦᱩᱭ ᱟᱠᱟᱱᱟ ᱾ ᱟᱨ ᱛᱚᱞᱟ ᱠᱚᱦᱚᱸ ᱟᱹᱣᱨᱤ ᱢᱟᱨᱟᱝ ᱚᱜᱼᱟ ᱾ ᱛᱟᱦᱚᱞᱮ ᱠᱷᱟᱱ ᱫᱚ, ᱪᱟᱥ ᱠᱟᱹᱢᱤ ᱫᱚ, ᱮᱦᱚᱵ ᱵᱟᱝ ᱦᱩᱭ ᱟᱠᱟᱱᱟ ᱾
ᱦᱚ ᱦᱚ, ᱟᱪᱪᱷᱟ, ᱟᱪᱪᱷᱟ ᱾
ᱦᱩᱸᱻᱝ. ᱾
ᱦᱮᱸ ᱦᱮᱸᱻ, ᱟᱫᱚ, ᱱᱚᱜᱼᱚᱭ ᱦᱟᱸᱜ ᱜᱚᱝᱠᱮ, ᱟᱫᱚ, ᱱᱤᱛᱚᱜ ᱱᱚᱜᱼᱚᱭ ᱡᱟᱹᱲᱤ ᱮᱛᱚᱦᱚᱵ ᱟᱠᱟᱫᱟᱭ ᱦᱟᱸᱜ, ᱟᱫᱚ ᱦᱟᱸᱜ ᱵᱟᱹᱭ ᱵᱟᱹᱭᱛᱮ ᱦᱟᱸᱜ, ᱞᱟᱜᱟᱜ ᱜᱮᱭᱟ ᱦᱟᱸᱜ ᱾
ᱦᱳᱭ, ᱦᱳᱭ ᱾
ᱪᱟᱲ ᱪᱮᱫᱟᱜ ᱥᱮᱻ, ᱞᱟᱦᱟ ᱛᱮᱦᱚᱸᱭ ᱫᱟᱜ ᱡᱟᱹᱲᱤ ᱵᱟᱲᱟ ᱠᱮᱫᱟᱭ, ᱟᱫᱚ ᱵᱟᱭ ᱡᱟᱹᱲᱤ ᱟᱠᱟᱫ ᱨᱮᱦᱚᱸ, ᱚᱛ ᱦᱟᱥᱟ ᱠᱚᱫᱚ, ᱦᱟᱸᱜ ᱞᱟᱹᱵᱤᱫ ᱟᱠᱟᱱᱟ ᱾ ᱞᱟᱦᱟ ᱠᱷᱚᱱ ᱜᱮ, ᱞᱚᱦᱚᱫ ᱟᱠᱟᱱᱟ, ᱦᱮᱸ ᱾ ᱟᱫᱚ, ᱱᱤᱛᱚᱜ ᱫᱚ ᱦᱟᱸᱜ, ᱰᱷᱮᱨ ᱫᱚ ᱦᱟᱸᱜ, ᱡᱟᱹᱲᱤ ᱫᱚ ᱵᱟᱭᱻᱤᱻ ᱫᱚᱨᱠᱟᱨᱟᱭ, ᱦᱮᱸ ᱾ ᱠᱚᱢ ᱡᱟᱹᱲᱤ ᱛᱮᱜᱮ ᱦᱟᱸᱜ, ᱫᱟᱜ ᱠᱚᱫᱚ ᱦᱟᱸᱜ, ᱛᱤᱸᱜᱩᱱ ᱜᱮᱭᱟ ᱾
ᱦᱳᱭ ᱾
ᱪᱮᱜ
ᱟᱤᱻᱪᱪᱷᱟ ᱾
ᱟᱹᱣ ᱛᱚᱞᱮ, ᱦᱮᱸ! ᱞᱟᱹᱭ ᱢᱮ ᱜᱚᱢᱠᱮ ᱾
ᱛᱟᱦᱞᱮ ᱟᱫᱚ ᱪᱟᱥ ᱠᱟᱹᱢᱤ ᱫᱚ, ᱟᱫᱚ ᱪᱮᱫ, ᱪᱮᱫ ᱠᱚᱛᱮ ᱯᱮ, ᱥᱤᱭᱮᱫᱼᱟ ᱾
ᱱᱤᱛᱚᱜ ᱫᱚ ᱦᱟᱸᱜ, ᱟᱸᱻ, ᱱᱤᱛᱚᱶ ᱟᱠᱟᱱᱟ ᱜᱚᱢᱠᱮ ᱾ ᱩᱨᱤᱡ ᱠᱚᱫᱚ ᱦᱟᱸᱜ, ᱢᱮᱱᱟᱜ ᱠᱚᱜᱮᱭᱟ ᱾ ᱠᱟᱰᱟ ᱦᱚᱸ ᱢᱮᱱᱟᱜ ᱠᱚᱣᱟ, ᱦᱮᱸ ᱾ ᱟᱫᱚ, ᱠᱷᱟᱱ ᱫᱚ ᱮ ᱩᱨᱤᱡ ᱠᱚᱛᱮ ᱫᱚ, ᱚᱱᱠᱟ ᱞᱮᱠᱟ ᱫᱚ, ᱱᱤᱛᱚᱜ ᱫᱚ ᱦᱟᱸᱜ, ᱵᱟᱝ ᱥᱤ ᱦᱩᱭᱩᱜ ᱠᱟᱱᱟ, ᱠᱷᱮᱛ ᱠᱚᱫᱚ ᱵᱟᱝ ᱞᱚᱥᱚᱫ ᱦᱩᱭᱩᱜ ᱠᱟᱱᱟ, ᱩᱸᱭ ᱦᱩᱼᱥ-ᱨᱸ, ᱱᱤᱛᱚᱜ ᱫᱚ ᱦᱟᱸᱜ, ᱴᱨᱟᱠᱴᱟᱨ ᱜᱟᱹᱰᱤ ᱛᱮᱜᱮ ᱮᱸᱼ ᱱᱷᱟᱜ ᱾ ᱟᱫᱚ, ᱩᱨᱤᱡ ᱠᱚᱛᱮ, ᱥᱤ ᱞᱮᱠᱷᱟᱱ ᱫᱚ, ᱚᱠᱛᱚ ᱛᱚ ᱟᱭᱢᱟ ᱫᱤᱱ, ᱞᱟᱜᱟᱜ ᱠᱟᱱᱟ ᱛᱚ ᱾ ᱦᱮᱸ, ᱛᱟᱦᱚᱞᱮ ᱱᱮᱛᱟᱨ ᱫᱚ ᱦᱟᱸᱜ, ᱟᱨ ᱚᱱᱠᱟ ᱞᱮᱠᱟ ᱞᱟᱦᱟᱛᱮ, ᱞᱮᱠᱟ ᱫᱚ ᱵᱟᱭ ᱫᱟᱜ ᱮᱫᱟᱭ ᱾ ᱪᱮᱫ? ᱱᱟᱦᱟᱜ ᱡᱚᱛᱚ ᱦᱚᱲᱟᱜ ᱡᱚᱛ ᱦᱮᱸ ᱡᱚᱛᱚ ᱦᱚᱲᱟᱜ ᱜᱮ ᱦᱟᱸᱜ ᱢᱤᱫ ᱦᱮᱸ, ᱦᱮᱸ, ᱡᱚᱛᱚ ᱦᱚᱲᱟᱜ ᱜᱮ ᱦᱟᱸᱜ, ᱢᱤᱫ ᱥᱚᱸᱜᱮ ᱛᱮ, ᱜᱟᱰᱜᱩᱰ ᱨᱚᱦᱚᱭ ᱪᱟᱞᱟᱜ ᱠᱟᱱᱟ ᱛᱚ, ᱛᱟᱦᱚᱞᱮ ᱠᱷᱟᱱ ᱫᱚ, ᱚᱱᱠᱟ ᱦᱚᱲ ᱠᱚ, ᱵᱟᱠᱚ ᱧᱟᱢᱚᱜ ᱠᱟᱱᱟ ᱾
ᱟᱪᱪᱷᱟ, ᱦᱚᱭ ᱾
ᱩᱱᱠᱩ ᱦᱚᱸᱛᱚ, ᱟᱠᱚᱣᱟᱜ ᱠᱚ, ᱨᱚᱦᱚᱭᱟ ᱾ ᱛᱟᱦᱚᱞᱮ ᱠᱷᱟᱱ ᱫᱚ ᱴᱟᱠ ᱛᱮᱜᱮ, ᱦᱩᱭᱩ ᱥᱤ ᱦᱩᱭᱩᱜ ᱠᱟᱱᱟ, ᱞᱚᱥᱚᱫ ᱦᱩᱭᱩᱜ ᱠᱟᱱᱟ ᱾ ᱠᱷᱟᱱ ᱫᱚ, ᱞᱚᱜᱚᱱ ᱛᱮᱜᱮ ᱦᱩᱭᱩᱜ ᱠᱟᱱᱟ, ᱠᱚᱢ ᱥᱚᱢᱚᱭ ᱛᱮ ᱦᱩᱭᱩᱜ ᱠᱟᱱᱟ ᱾ ᱟᱨ ᱪᱟᱲ ᱧᱚᱜ ᱦᱩᱭᱩᱜ ᱠᱟᱱᱟ ᱾
ᱦᱳᱭ ᱦᱳᱭ ᱾
ᱩᱸᱲ ᱟᱼᱨᱮᱨᱮ, ᱱᱮᱛᱟᱝ ᱫᱚ ᱦᱩᱭᱩᱜ ᱠᱟᱱᱟ, ᱞᱟᱦᱟᱛᱮ ᱞᱮᱠᱟ, ᱥᱮᱫᱟᱭ ᱞᱮᱠᱟ, ᱫᱟᱲᱮ ᱦᱚᱸᱛᱚ, ᱦᱚᱲᱟᱜ ᱫᱚ ᱵᱟᱹᱱᱩᱜ ᱾ ᱚᱠᱟ ᱨᱮ ᱟᱹᱣᱩᱨᱤᱡ ᱚᱱᱠᱟ ᱩᱨᱤᱡᱛᱮ, ᱠᱟᱰᱟᱛᱮ, ᱥᱤ ᱫᱚ, ᱱᱚᱝᱠᱟ, ᱱᱚᱝᱠᱟ ᱱᱤᱛᱚᱜ ᱫᱚ, ᱵᱟᱝ ᱠᱚ, ᱛᱟᱲᱟᱢ ᱫᱟᱲᱮᱭᱟᱜ ᱠᱟᱱᱟ, ᱩᱱᱟᱹᱜ ᱾
ᱦᱳᱭ ᱦᱳᱭ ᱾
ᱚᱸ ᱟᱫᱚ ᱚᱱᱟ ᱡᱟᱦᱟᱸ ᱚᱱᱟ ᱛᱚᱞᱟ ᱜᱟᱹᱰᱤ ᱛᱚᱞᱟ ᱜᱟᱹᱰᱤ ᱚᱱᱮ ᱚᱱᱟ ᱠᱚᱨᱮ ᱜᱮ ᱩᱨᱤᱡ ᱠᱚᱛᱮ ᱥᱤ ᱦᱩᱭᱩᱜᱼᱟ ᱠᱟᱰᱟ ᱠᱚᱛᱮ᱾ ᱦᱮᱸ ᱟᱯᱮ ᱥᱮᱱ ᱫᱚ ᱜᱚᱝᱠᱮ ᱛᱟᱞᱮ ᱪᱮᱜ ᱞᱮᱠᱟ? ᱛᱚᱜ ᱫᱚ ᱟᱯᱮ ᱫᱚ ᱪᱮᱜ ᱛᱮᱯᱮ ᱥᱤ ᱵᱟᱲᱟᱭᱫᱟ ᱠᱷᱮᱛ ᱠᱚ ᱪᱮᱜ ᱛᱮᱯᱮ ᱞᱚᱥᱚᱫ ᱵᱟᱲᱟᱭᱫᱟ?
ᱟᱞᱮ ᱥᱮᱱ ᱦᱚᱸ ᱚᱱᱠᱟᱜᱮ ᱱᱤᱛᱚᱜ ᱫᱚ ᱰᱟᱹᱝᱨᱤ ᱠᱚᱫᱚ ᱟᱹᱰᱤ ᱠᱚᱢ ᱦᱚᱲ ᱠᱚ ᱤᱭᱟᱹᱭᱮᱜ ᱠᱚᱣᱟ ᱡᱟᱦᱟᱸᱭ ᱫᱚ ᱟᱨ ᱚᱝᱠᱟᱱ ᱡᱟᱭᱜᱟ ᱠᱚᱨᱮ ᱰᱟᱝᱨᱤ ᱠᱚᱫᱚ ᱡᱟᱦᱟᱸ ᱴᱷᱮᱱ ᱫᱚ ᱜᱟᱹᱰᱤ ᱠᱚ ᱵᱟᱝ ᱵᱚᱞᱚᱱ ᱠᱟᱱᱟ ᱚᱝᱠᱟᱱ ᱡᱟᱭᱜᱟ ᱠᱚᱨᱮ ᱫᱟᱜ ᱰᱟᱝᱨᱤ ᱛᱮᱫᱚ ᱟᱨ ᱵᱟᱠᱷᱟᱱ ᱫᱚ ᱱᱤᱛᱚᱜ ᱫᱚ ᱡᱚᱛᱚᱜ ᱜᱮ ᱰᱟᱝᱨᱤ ᱛᱮ ᱰᱟᱝ ᱜᱟᱰᱤ ᱛᱮᱜᱮ ᱤᱭᱟᱹᱭ ᱦᱩᱭᱩᱜ ᱠᱟᱱᱟ᱾ ᱥᱤ ᱠᱚᱫᱚ ᱩᱸᱦᱩ
ᱦᱳᱭ ᱦᱳᱭ ᱟᱞᱮ ᱦᱚᱸ ᱚᱝᱠᱟ ᱜᱮ ᱦᱩᱸ᱾ ᱟᱨ ᱛᱟᱦᱞᱮ ᱜᱚᱝᱠᱮ ᱟᱯᱮᱭᱟᱜ ᱚᱝᱠᱟ ᱯᱚᱨᱚᱵᱽ ᱠᱚ ᱪᱮᱫ ᱠᱚ ᱦᱩᱭᱩᱜ ᱜᱮᱭᱟ ᱟᱯᱮ ᱥᱮᱫ?
ᱟᱞᱮ ᱥᱮᱱ ᱫᱚ ᱚᱝᱠᱟ ᱯᱚᱨᱚᱵᱽ ᱠᱚ ᱞᱟᱹᱭ ᱛᱮᱫᱚ ᱟᱞᱮ ᱥᱮᱱ ᱫᱚ ᱚᱝᱠᱟ ᱮᱴᱟᱜ ᱚᱝᱠᱟ ᱯᱚᱨᱚᱵᱽ ᱠᱚᱫᱚ ᱵᱟᱹᱱᱩᱜᱼᱟ ᱟᱫᱚ ᱵᱟᱦᱟ, ᱥᱚᱦᱨᱟᱭ ᱜᱮ ᱢᱮᱱᱟᱜᱼᱟ ᱟᱞᱮ ᱥᱮᱱ ᱫᱚ᱾ ᱟᱨ ᱚᱝᱠᱟ ᱧᱮᱞ ᱞᱮᱠᱷᱟᱱ ᱟᱵᱚᱣᱟᱜ ᱚᱝᱠᱟ ᱯᱚᱨᱚᱵᱽ ᱠᱚᱫᱚ ᱵᱟᱹᱱᱩᱜᱼᱟ᱾ ᱟᱯᱮ ᱥᱮᱱ ᱫᱚ ᱚᱝᱠᱟ ᱪᱮᱜ ᱯᱚᱨᱚᱵᱽ ᱠᱚ ᱦᱩᱭᱩᱜ ᱜᱮᱭᱟ?
ᱟᱞᱮ ᱥᱮᱱ ᱦᱚᱸ ᱚᱸ ᱩᱸ ᱟᱵᱚᱣᱟᱜ ᱡᱟᱦᱟᱸ ᱱᱚᱣᱟ ᱮᱸ ᱞᱟᱠᱪᱟᱨ ᱯᱚᱨᱚᱵᱽ ᱥᱮ ᱡᱟᱦᱟᱸ ᱥᱮᱨᱣᱟ ᱨᱮ ᱢᱮᱱᱟᱜ ᱛᱟᱵᱚᱱ ᱟᱹᱨᱤ ᱪᱟᱹᱞᱤ ᱞᱮᱠᱟᱛᱮ᱾ ᱦᱮᱸ ᱮᱱᱛᱮ ᱵᱟᱦᱟ ᱢᱮᱱᱟᱜᱼᱟ ᱮᱸ ᱥᱚᱦᱨᱟᱭ ᱢᱮᱱᱟᱜ ᱠᱟᱫᱟ᱾ ᱛᱟᱯᱚᱨᱮ ᱮᱨᱚᱜ ᱥᱤᱢ, ᱦᱟᱹᱲᱭᱟᱹᱲ ᱥᱤᱢ, ᱢᱟᱜᱽ ᱥᱤᱢ ᱦᱮᱸ᱾ ᱮᱢᱟᱱ ᱮᱢᱟᱱᱮᱟ ᱡᱚᱛᱚ ᱜᱮ ᱦᱟᱸᱜ ᱟᱵᱚᱣᱟᱜ ᱡᱟᱦᱟ ᱛᱤᱱᱟᱹᱜ ᱢᱮᱱᱟᱜ ᱠᱟᱜ ᱛᱟᱵᱚᱱ ᱦᱩᱸ ᱚᱱᱟ ᱠᱚᱫᱚ ᱦᱟᱸᱜ ᱡᱚᱛᱚ ᱜᱮ ᱢᱮᱱᱟᱜ ᱟᱠᱟᱫᱟ ᱟᱫᱚ ᱦᱟᱸᱜ ᱡᱚᱛᱚ ᱫᱚ ᱚᱱᱠᱟ ᱞᱮᱠᱟᱱ ᱡᱟᱸᱠ ᱡᱚᱢᱚᱠ ᱫᱚ ᱦᱟᱸᱜ ᱫᱚᱢᱮ ᱠᱟ ᱫᱚᱦᱟᱜ ᱵᱟᱝ ᱢᱟᱱᱟᱣ ᱦᱩᱭᱩᱜᱼᱟ᱾ ᱮᱸ ᱳᱭ ᱵᱚᱸᱜᱟ ᱵᱩᱨᱩ ᱠᱚ ᱫᱮᱵᱟ ᱥᱮᱵᱟ ᱛᱮᱜ ᱜᱮ ᱦᱩᱭᱩᱜᱼᱟ, ᱢᱮᱱᱠᱷᱟᱱ ᱚᱱᱟ ᱵᱟᱦᱟ, ᱥᱚᱨᱦᱟᱭ ᱥᱟᱠᱨᱟᱛ ᱦᱮᱸ ᱚᱸ ᱢᱟᱜᱽ ᱥᱤᱢ ᱱᱚᱜᱼᱚᱱᱟ ᱠᱚᱫᱚ ᱦᱟᱸᱜ ᱠᱟᱹᱴᱤᱡᱽ ᱮᱸ ᱡᱟᱹᱥᱛᱤ ᱧᱚᱜ ᱜᱮ ᱡᱟᱠ ᱡᱚᱢᱚᱠ ᱛᱮᱜ ᱜᱮ ᱢᱟᱱᱟᱣ ᱫᱚ ᱦᱩᱭᱩᱜ ᱜᱮᱭᱟ᱾
ᱦᱳᱭ ᱦᱳᱭ
ᱦᱩᱸ ᱚᱸ ᱦᱳᱭ ᱟᱨ ᱚᱛᱟ ᱠᱩ ᱦᱩᱭ ᱵᱮᱲᱟᱜ ᱜᱮᱭᱟ?
ᱟᱪᱪᱷᱟ
ᱦᱚ ᱛᱟ ᱠᱷᱚᱱ ᱟᱞᱮ ᱡᱮᱢᱚᱱ ᱢᱮᱱᱟᱜ ᱠᱟᱫᱟ ᱱᱚᱛᱮ ᱵᱚᱨᱚ ᱯᱟᱛᱟ ᱢᱮᱱᱟᱜ ᱠᱟᱫᱟ᱾
ᱟᱪᱪᱷᱟ ᱟᱪᱪᱷᱟ ᱜᱳᱨᱳ ᱯᱟᱛᱟ ᱫᱚ ᱚᱠᱟ ᱞᱮᱠᱟᱱ ᱚᱠᱛᱚ ᱦᱩᱭᱩᱜ ᱛᱟᱦᱮᱱᱟ?
ᱮᱸ ᱮᱸ ᱱᱚᱣᱟ ᱫᱚ ᱦᱟᱸᱜ ᱵᱟᱹᱭᱥᱟᱹᱠᱷ ᱵᱚᱸᱜᱟ ᱦᱩᱭᱩᱜ ᱠᱟ ᱦᱮᱸ᱾ ᱩᱫᱽᱜᱟᱹᱨ ᱩᱫᱽᱜᱟᱹᱨ ᱛᱮᱭᱟᱜ ᱵᱟᱹᱭᱥᱟᱹᱠᱷ ᱵᱚᱸᱜᱟ ᱨᱮᱱᱟᱜ ᱯᱮ ᱫᱤᱱ ᱨᱮ᱾
ᱦᱳᱭ ᱦᱳᱭ
ᱟᱹᱰᱤ ᱥᱟᱺᱜᱤᱧ ᱥᱟᱺᱜᱤᱧ ᱠᱷᱚᱱ ᱦᱚᱲ ᱠᱚ ᱦᱤᱡᱩᱜ ᱜᱮᱭᱟ ᱧᱮᱞ᱾
ᱟᱪᱪᱷᱟ ᱟᱪᱪᱷᱟ ᱟᱹᱰᱤ ᱱᱟᱯᱟᱭ᱾
ᱦᱩᱸ ᱦᱩᱸ ᱱᱚᱣᱟ ᱫᱚ ᱵᱚᱨᱚ ᱯᱟᱛᱟ ᱫᱚ ᱦᱩᱭᱩᱜᱼᱟ ᱢᱤᱫᱴᱮᱱ ᱯᱟᱞᱩ ᱴᱩᱰᱩ ᱢᱮᱱᱛᱮ ᱦᱟᱲᱟᱢᱮ ᱛᱟᱦᱮᱸ ᱠᱟᱱᱟᱭ ᱦᱮᱸ᱾
ᱦᱳᱭ ᱦᱳᱭ
ᱮᱸ ᱩᱱᱤᱭᱟᱜ ᱟᱸ ᱚᱱᱟ ᱱᱟᱜᱟᱢ ᱤᱫᱤ ᱠᱟᱛᱮᱜ ᱜᱮ ᱮᱛᱚᱦᱚᱵ ᱫᱚ᱾ ᱦᱮᱸ ᱛᱟᱦᱞᱮ ᱚᱸᱰᱮ ᱠᱷᱚᱱ ᱜᱮ ᱟᱫᱚ ᱚᱱᱟ ᱞᱮᱥᱟᱲᱦᱮᱫ ᱛᱮᱜᱮ ᱯᱟᱛᱟ ᱠᱚᱫᱚ ᱠᱚᱨᱟᱣ ᱪᱚᱭ ᱦᱩᱭᱩᱜᱼᱟ ᱱᱚᱛᱮ ᱜᱟᱭᱟᱱ ᱠᱚ ᱛᱟᱦᱮᱱᱟ ᱢᱤᱫ ᱠᱤᱛᱟᱹ ᱜᱟᱭᱟᱱ ᱠᱚᱠᱚ ᱦᱮ ᱠᱚᱨᱟᱣ ᱟᱞᱮ ᱩᱸ ᱟᱹᱰᱤ ᱥᱟᱺᱜᱤᱧ ᱥᱟᱺᱜᱤᱧ ᱠᱷᱚᱱ ᱦᱚᱲ ᱠᱚ ᱦᱤᱡᱩᱜ ᱜᱮᱭᱟ ᱡᱷᱮᱞ
ᱟᱪᱪᱷᱟ ᱟᱪᱪᱷᱟ
ᱦᱩᱸ
ᱟᱹᱰᱤ ᱱᱟᱯᱟᱭ ᱟᱹᱰᱤ ᱱᱟᱯᱟᱭ
ᱦᱳᱭ ᱦᱳᱭ
ᱦᱳᱭ
ᱟᱨᱳ ᱦᱟᱸᱜ ᱥᱩᱨ ᱥᱩᱯᱩᱨ ᱢᱮᱱᱟᱜ ᱟᱠᱟᱫ ᱛᱟᱞᱮᱭᱟ ᱚᱱᱛᱮ ᱪᱟᱠᱚᱞᱛᱟᱹᱲᱤ ᱪᱷᱟᱛᱟ ᱢᱮᱱᱟᱜ ᱟᱠᱟᱫ ᱛᱟᱞᱮᱭᱟ᱾
ᱟᱪᱪᱷᱟ ᱟᱨ ᱪᱟᱠᱚᱞ ᱛᱟᱲᱤ ᱪᱷᱟᱛᱟ ᱫᱚ ᱪᱮᱫᱞᱮᱠᱟ ᱦᱩᱭᱩᱜ ᱛᱟᱦᱮᱱᱟ᱾
ᱦᱳᱭ ᱚᱱᱟ ᱫᱚ ᱦᱟᱸᱜ ᱟᱵᱚᱣᱟᱜ ᱡᱟᱦᱟᱸ ᱪᱷᱟᱛᱟ ᱯᱚᱨᱚᱵᱽ ᱢᱮᱱᱟᱜ ᱛᱟᱵᱩᱱ ᱵᱷᱟᱫᱚᱨ ᱵᱚᱸᱜᱟ ᱦᱮᱸ ᱩ ᱪᱷᱟᱛᱟ ᱠᱚ ᱨᱟᱠᱟᱵ ᱠᱚᱟᱜ ᱦᱩᱭᱩᱜᱼᱟ ᱟᱫᱚ ᱚᱸᱰᱮ ᱜᱮ ᱦᱟᱸᱜ ᱯᱟᱛᱟ ᱮᱱᱮᱡ ᱠᱚ ᱦᱩᱭᱩᱜ ᱜᱮᱭᱟ᱾
ᱦᱳᱭ ᱦᱳᱭ
ᱚᱰᱮ ᱦᱚᱸ ᱟᱹᱰᱤ ᱡᱟᱠ ᱡᱚᱢᱚᱠ ᱜᱮ ᱢᱟᱱᱟᱣ ᱦᱩᱭᱩᱜᱼᱟ ᱟᱨ ᱦᱚᱲ ᱦᱚᱸ ᱟᱹᱰᱤ ᱟᱭᱢᱟ ᱥᱟᱸᱜᱮ ᱠᱚ ᱦᱤᱡᱩᱜ ᱯᱮᱭᱟ᱾
ᱟᱪᱪᱷᱟ ᱟᱪᱪᱷᱟ
ᱦᱩᱸ ᱦᱩᱸ
ᱟᱹᱰᱤ ᱱᱟᱯᱟᱭ
ᱪᱟᱞᱟᱜ ᱦᱩᱭᱩᱜᱼᱟ ᱚᱱᱠᱟ ᱚᱠᱛᱚ ᱠᱚ ᱧᱟᱢ ᱞᱮᱱᱠᱷᱟᱱ
ᱦᱳᱭ ᱦᱳᱭ ᱮᱠᱫᱚᱢ ᱮᱠᱫᱚᱢ ᱱᱚᱜᱼᱚᱭ ᱛᱚ ᱦᱟᱸᱜ ᱟᱫᱚ ᱦᱟᱸᱜ ᱪᱷᱟᱛᱟ ᱯᱚᱨᱚᱵᱽ ᱫᱚ ᱦᱟ ᱥᱮᱴᱮᱨᱚᱜ ᱠᱟᱱᱟ᱾
ᱪᱟᱠᱚᱞ ᱛᱟᱞᱤ ᱪᱷᱟᱛᱟ ᱪᱟᱞᱟᱜ ᱨᱮᱱᱟᱜ ᱢᱚᱱᱮ ᱫᱚ ᱢᱮᱱᱟᱜ ᱜᱮᱭᱟ ᱟᱹᱰᱤ ᱞᱟᱦᱟ ᱠᱷᱚᱱᱟᱜ ᱢᱮᱱᱠᱷᱟᱱ ᱚᱱᱠᱟ ᱪᱟᱞᱟᱜ ᱨᱮᱱᱟᱜ ᱤᱭᱟᱹ ᱠᱚ ᱵᱟᱝ ᱧᱟᱢ ᱠᱟᱱᱛᱮ ᱵᱟᱝ ᱪᱟᱞᱟᱣ ᱦᱩᱭ ᱠᱟᱱᱟ ᱟᱫᱚ ᱪᱟᱞᱟᱣ ᱞᱮᱱᱠᱷᱟᱱ ᱱᱤᱛᱳᱜ ᱫᱚ ᱜᱚᱝᱠᱮ ᱟᱯᱮᱥᱮᱱ ᱜᱮ ᱪᱟᱞᱟᱜ ᱦᱩᱭᱩᱜᱼᱟ᱾
ᱦᱳᱭ ᱦᱳᱭ ᱮᱠᱟᱞ ᱮᱠᱫᱚᱢ ᱦᱤᱡᱩᱜ ᱯᱮ ᱦᱮᱸ ᱠᱚᱱᱚ ᱚᱥᱩᱵᱤᱫᱷᱟ ᱵᱟᱹᱱᱩᱜ ᱠᱟᱫᱟ ᱮᱸ
ᱮᱠᱟᱞ ᱮᱠᱟᱞ
ᱪᱟᱞᱟᱜ ᱟᱞᱮ
ᱦᱳᱭ ᱦᱳᱭ ᱛᱟᱦᱚᱞᱮ ᱟᱯᱮᱥᱮᱱ ᱫᱚ ᱚᱱᱠᱟ ᱫᱚ ᱦᱟᱸᱜ ᱢᱮᱞᱟ ᱠᱚᱫᱚ ᱵᱟᱝ ᱦᱩᱭᱩᱜ ᱜᱮᱭᱟ ᱵᱟᱝ?
ᱢᱮᱞᱟ ᱠᱚᱫᱚ ᱚᱱᱠᱟ ᱟᱞᱮ ᱥᱮᱱ ᱫᱚ ᱚᱱᱠᱟ ᱧᱮᱞ ᱞᱮᱠᱷᱟᱱ ᱫᱚ ᱚᱱᱟ ᱥᱩᱥᱩᱱᱤᱭᱟᱹ ᱜᱮ ᱢᱮᱱᱟᱜᱼᱟ᱾
ᱟᱪᱪᱷᱟ ᱟᱪᱪᱷᱟ ᱥᱩ ᱥᱩᱱᱤᱭᱟᱹ ᱯᱟᱛᱟ ᱵᱟᱝ ᱚᱱᱟ ᱚᱱᱟ ᱫᱚ ᱦᱟᱸᱜ ᱪᱮᱫ ᱯᱟᱛᱟ ᱠᱟᱱᱟ ᱵᱟᱨᱱᱤ ᱯᱟᱛᱟ ᱥᱮ ᱪᱮᱫ ᱠᱚ ᱞᱟᱹᱭᱫᱟ ᱫᱷᱟᱜᱟ ᱵᱟᱨᱱᱤ ᱥᱮ ᱪᱮᱫ ᱠᱚ ᱞᱟᱹᱭᱫᱟ? ᱟᱪᱪᱷᱟ ᱟᱪᱪᱷᱟ ᱟᱸᱡᱚᱢ ᱦᱩᱭ ᱜᱚᱝᱠᱮ ᱦᱮᱸ ᱟᱫᱚ ᱦᱟᱸᱜ ᱪᱟᱞᱟᱣ ᱜᱮ ᱵᱟᱝ ᱦᱩᱭ ᱟᱠᱟᱱᱟ᱾
ᱦᱳᱭ ᱦᱳᱭ ᱟᱫᱚ ᱚᱸᱰᱮ ᱦᱚᱸ ᱚᱱᱠᱟ ᱟᱹᱰᱤ ᱤᱭᱟᱹ ᱜᱮ ᱨᱟᱹᱥᱠᱟᱹ ᱜᱮ ᱦᱩᱭᱩᱜ ᱛᱟᱦᱮᱱᱟ᱾ ᱚᱱᱠᱟ
ᱟᱹᱰᱤ ᱡᱟᱠᱡᱚᱢᱚᱠ ᱥᱟᱹᱦᱤᱡ ᱜᱮ ᱵᱟᱝ᱾
ᱦᱳᱭ ᱦᱳᱭ ᱟᱹᱰᱤ ᱥᱟᱺᱜᱤᱧ ᱥᱟᱺᱜᱤᱧ ᱠᱷᱚᱱᱟᱜ ᱜᱮ ᱠᱚ ᱦᱤᱡᱩᱜ ᱛᱟᱦᱮᱱᱟ ᱦᱚᱲ ᱠᱚᱦᱚᱸ᱾ ᱟᱹᱰᱤ ᱢᱟᱱᱮ ᱟᱹᱰᱤ ᱨᱟᱹᱥᱠᱟᱹ ᱜᱮ ᱦᱩᱭᱩᱜ ᱛᱟᱦᱮᱱᱟ᱾
ᱦᱳᱭ ᱦᱳᱭ ᱦᱳᱭ
ᱚᱸᱰᱮ ᱦᱚᱸ ᱧᱮᱞ ᱟᱹᱰᱤ ᱞᱮᱠᱟᱱᱟᱜ ᱚᱱᱠᱟ ᱤᱭᱟᱹ ᱠᱚᱜᱮ ᱧᱟᱢᱚᱜᱼᱟ ᱡᱤᱱᱤᱥ ᱠᱚᱜᱮ
ᱦᱳᱭ ᱦᱳᱭ ᱦᱳᱭ
ᱦᱩᱸ
ᱟᱨ ᱜᱚᱢᱠᱮ ᱚᱸᱰᱮ ᱪᱮᱫ ᱞᱮᱠᱟᱧ ᱟᱸᱡᱚᱢ ᱟᱠᱟᱫᱟ ᱚᱸᱰᱮ ᱥᱩᱥᱩᱱᱤᱭᱟᱹ ᱵᱩᱨᱩ ᱨᱮ ᱢᱤᱫᱴᱮᱱ ᱦᱟᱹᱲᱩ ᱢᱚᱪᱟ ᱠᱷᱚᱱ ᱫᱟᱜ ᱡᱚᱨᱚᱜᱼᱟ ᱥᱮ ᱪᱮᱫ ᱚᱱᱟ ᱫᱚ ᱥᱟᱹᱨᱤ ᱜᱮ ᱥᱮ ᱱᱟᱥᱮ ᱮᱲᱮ ᱠᱟᱛᱷᱟ ᱠᱟᱱᱟ᱾
ᱦᱳᱭ ᱦᱳᱭ ᱟᱫᱚ ᱚᱸᱰᱮ ᱫᱚ ᱚᱱᱠᱟ ᱢᱟᱱᱮ ᱫᱟᱜ ᱫᱚ ᱤᱭᱟᱹ ᱠᱷᱚᱱ ᱡᱮᱨᱚᱜᱼᱟ ᱟᱫᱚ ᱚᱸᱰᱮ ᱫᱚᱠᱚ ᱵᱮᱱᱟᱣ ᱠᱟᱜᱼᱟ ᱚᱱᱟ ᱫᱚ ᱡᱮ ᱩᱱᱤᱭᱟᱜ ᱢᱚᱪᱟ ᱠᱷᱚᱱᱟᱜ ᱫᱟᱜ ᱡᱚᱨᱚᱜ ᱠᱟᱱᱟ᱾ ᱟᱫᱚ ᱢᱮᱱᱠᱷᱟᱱ ᱡᱟᱦᱟᱸ ᱫᱟᱜ ᱡᱚᱨᱚᱜᱼᱟ ᱚᱱᱟ ᱫᱚ ᱫᱤᱱᱟᱹᱢ ᱜᱮ ᱟᱨᱠᱤ
ᱚ ᱚᱱᱟ ᱚᱱᱟ ᱚᱱᱟ ᱫᱚ ᱟᱸᱡᱚᱢ ᱦᱩᱭ ᱟᱠᱟᱱᱟ ᱥᱤᱧ ᱧᱤᱫᱟᱹ ᱥᱚᱢᱟᱱ ᱜᱮ ᱮᱠᱤ ᱨᱚᱠᱚᱢ ᱡᱚᱨᱚᱜᱼᱟ ᱚᱱᱟ ᱫᱚ ᱮᱠᱟᱞ ᱥᱟᱹᱨᱤ ᱠᱟᱛᱷᱟ ᱠᱟᱱ ᱜᱮᱭᱟ᱾
ᱮᱠᱟᱞ ᱮᱠᱟᱞ ᱮᱠᱟᱞ ᱥᱟᱹᱨᱤ ᱠᱟᱛᱷᱟ ᱠᱟᱱᱟ᱾
ᱚᱱᱟ ᱫᱟᱜ ᱫᱚ ᱜᱚᱝᱠᱮ ᱢᱟᱱᱮ ᱚᱠᱟ ᱠᱷᱚᱱ ᱵᱩᱨᱩ ᱠᱷᱚᱱ ᱡᱷᱟᱨᱱᱟ ᱫᱟᱜ ᱠᱟᱱᱟ ᱥᱮ ᱡᱟᱦᱟᱸᱱᱟᱜ ᱯᱟᱢᱯ ᱢᱮᱥᱤᱱ ᱠᱚ ᱢᱮᱱᱟᱜᱼᱟ᱾
ᱵᱟᱝ ᱵᱟᱝ ᱚᱱᱠᱟ ᱯᱟᱢᱯ ᱢᱮᱥᱤᱱ ᱠᱚᱫᱚ ᱜᱚᱝᱠᱮ ᱵᱟᱹᱱᱩᱜᱼᱟ ᱚᱱᱠᱟ ᱵᱩᱨᱩ ᱠᱷᱚᱱᱜᱮ ᱩᱰᱩᱜᱚᱜ
ᱦᱳᱭ ᱦᱳᱭ ᱟᱪᱪᱷᱟ ᱟᱪᱪᱷᱟ ᱚᱱᱟ ᱫᱟᱜ ᱠᱚ ᱞᱟᱹᱭᱟ ᱥᱮ ᱪᱮᱫ ᱟᱹᱰᱤ ᱦᱚᱲ ᱥᱟᱺᱜᱤᱧ ᱥᱟᱺᱜᱤᱧ ᱠᱷᱚᱱ ᱠᱚ ᱦᱤᱡᱩᱜᱼᱟ ᱤᱫᱤ ᱚᱱᱟ ᱟᱹᱰᱤ ᱨᱚᱠᱚᱢ ᱚᱲᱟᱜ ᱠᱚᱨᱮ ᱫᱚᱦᱚ ᱞᱮᱠᱷᱟᱱ ᱟᱹᱰᱤ ᱨᱚᱠᱚᱢ ᱥᱟᱹᱜᱩᱱ ᱠᱟᱹᱢᱤ ᱠᱚ ᱞᱟᱜᱟᱜᱼᱟ ᱥᱮ ᱪᱮᱫ ᱚᱱᱟ ᱫᱟᱜ ᱦᱮᱸ
ᱟᱹᱰᱤ ᱦᱚᱲ ᱚᱱᱠᱟ ᱥᱟᱺᱜᱤᱧ ᱥᱟᱺᱜᱤᱧ ᱠᱷᱚᱱ ᱦᱮᱡ ᱠᱟᱛᱮᱜ ᱛᱩᱯᱩ ᱦᱚᱸᱠᱚ ᱛᱩᱯᱩᱱᱟ᱾
ᱦᱳᱭ ᱦᱳᱭ ᱚᱱᱟ ᱫᱟᱜ ᱨᱮᱱ ᱫᱚ ᱪᱮᱫᱞᱮᱠᱟ ᱜᱚᱝᱠᱮ ᱚᱸᱰᱮ ᱫᱚ ᱵᱚᱸᱜᱟ ᱵᱩᱨᱩ ᱠᱚ ᱢᱮᱱᱟᱜ ᱠᱚᱣᱟ ᱥᱮ ᱪᱮᱫ?
ᱦᱚᱭ ᱵᱚᱸᱜᱟ ᱵᱩᱨᱩ ᱠᱚᱫᱚ ᱟᱫᱚ ᱢᱮᱱᱟᱜ ᱠᱚᱣᱟ ᱢᱮᱱᱠᱷᱟᱱ ᱟᱵᱚᱨᱮᱱ ᱮᱠᱷᱟᱱ ᱫᱚ ᱟᱵᱚ ᱱᱩᱠᱩ ᱮᱠᱷᱚᱱ ᱱᱚᱜ ᱠᱤᱪᱷᱩ ᱫᱤᱱ ᱢᱟᱲᱟᱝ ᱠᱷᱚᱱᱟᱜ ᱟᱵᱚ ᱦᱚᱸ ᱚᱸᱰᱮ ᱟᱫᱚ ᱥᱟᱱᱛᱟᱲ ᱦᱚᱸ ᱵᱚᱸᱜᱟᱭᱮᱫᱼᱟ ᱠᱚ ᱟᱵᱚᱣᱟᱜ ᱦᱚᱸ ᱟᱹᱰᱤ ᱨᱟᱹᱥᱠᱟᱹ ᱜᱮ ᱦᱩᱭᱩᱜ ᱠᱟᱱᱟ ᱟᱹᱰᱤ ᱥᱟᱱᱛᱟᱲ ᱚᱱᱟ ᱚᱠᱛᱚ ᱵᱚᱸᱜᱟ ᱚᱠᱛᱚ ᱦᱤᱡᱩᱜ ᱠᱟᱱ ᱜᱮᱭᱟ ᱠᱚ
ᱦᱚᱸ ᱚ ᱦᱚᱭ ᱟᱪᱪᱷᱟ ᱼ ᱟᱪᱪᱷᱟ ᱦᱮᱸ ᱛᱟᱦᱚᱞᱮ ᱜᱚᱝᱠᱮ ᱪᱟᱞᱟᱜ ᱦᱩᱭᱩᱜᱼᱟ ᱵᱟᱝ ᱥᱮᱱ ᱵᱟᱲᱟ ᱦᱩᱭ ᱟᱠᱟᱱᱟ ᱠᱟᱹᱴᱤᱡ ᱧᱮᱞ ᱦᱚᱸ ᱧᱮᱞ ᱠᱟᱜ ᱦᱩᱭᱩᱜᱼᱟ ᱦᱳᱭ ᱦᱳᱭ ᱚᱱᱟ ᱠᱚᱦᱚᱸᱭ ᱡᱤᱭᱚᱱ ᱨᱮ ᱢᱤᱫ ᱫᱷᱟᱣ ᱠᱟᱛᱮ ᱧᱮᱞ ᱫᱚ ᱞᱟᱹᱠᱛᱤ ᱠᱟᱱ ᱜᱮᱭᱟ᱾
ᱦᱳᱭ ᱦᱳᱭ ᱦᱤᱡᱩᱜ ᱯᱮ ᱟᱹᱞᱤᱧ ᱱᱚᱛᱮ ᱨᱮ ᱢᱮᱱᱟᱜ ᱞᱤᱧᱟᱹ᱾
ᱦᱳᱭ ᱦᱳᱭ ᱦᱳᱭ ᱛᱟᱦᱚᱞᱮ ᱢᱟ ᱜᱚᱢᱠᱮ ᱦᱮᱸ ᱱᱤᱭᱟᱹ ᱜᱷᱟᱹᱲᱤᱡ ᱫᱚ ᱱᱤᱠᱟ